ᱦᱮᱞᱳᱻ
ᱦᱮᱞᱳ ᱫᱟᱫᱟ ᱾
ᱦᱮᱸ ᱢᱟᱭ ᱟᱸᱡᱚᱢᱚᱜ ᱠᱟᱱᱟ ᱤᱧᱟᱹᱜ ᱨᱚᱲ?
ᱦᱚᱸ ᱟᱸᱡᱚᱢᱚᱜ ᱠᱟᱱᱟ ᱾
ᱟᱪᱪᱷᱟ, ᱢᱟᱱᱮ ᱡᱟᱦᱱᱟᱜ ᱛᱚ ᱥᱟᱲᱮ ᱠᱚ ᱵᱟᱝ ᱟᱸᱡᱚᱢᱚᱜ ᱠᱟᱱᱟ ᱛᱚ ᱾
ᱵᱟᱝ ᱜᱮ, ᱤᱧᱟᱹᱜ?
ᱦᱮᱸ ᱟᱢᱟᱜ ᱦᱚᱸ ᱱᱟᱯᱟᱭ ᱜᱮ ᱟᱸᱡᱚᱢᱚᱜ ᱠᱟᱱᱟ ᱦᱟᱜ ᱠᱷᱟᱡ ᱾
ᱦᱳᱭ, ᱪᱮᱫ ᱪᱮᱫ ᱡᱚᱢ ᱵᱟᱲᱟ ᱠᱮᱫᱼᱟ ᱯᱮ ᱥᱮ?
ᱦᱮᱸ ᱡᱚᱢ ᱡᱚᱢ ᱵᱟᱲᱟ ᱠᱚ ᱦᱩᱭ ᱮᱱᱟ ᱦᱟᱜ ᱠᱷᱟᱡ ᱾
ᱚ, ᱪᱮᱫ ᱯᱮ ᱩᱛᱩ ᱟᱠᱟᱜᱼᱟ?
ᱦᱮᱸ ᱩᱛᱩ ᱛᱮᱦᱮᱸᱧ ᱫᱚ ᱦᱟᱜ ᱠᱷᱟᱡ ᱫᱟᱜ ᱡᱟᱹᱯᱩᱫ ᱞᱮᱜᱼᱟᱭ ᱛᱚ ᱚᱱᱟᱛᱮ ᱵᱟᱡᱟᱨ ᱠᱚᱫᱚ ᱵᱟᱞᱮ ᱪᱟᱞᱟᱣ ᱟᱠᱟᱱᱟ ᱾ ᱵᱟᱠᱷᱟᱡ ᱟᱹᱞᱩ ᱟᱨ ᱫᱟᱹᱞ ᱠᱚᱜᱮ ᱞᱮ ᱩᱛᱩ ᱵᱟᱲᱟ ᱞᱮᱫᱼᱟ ᱾ ᱟᱯᱮ ᱜᱮ ᱢᱟᱹᱭ ᱡᱚᱢ ᱵᱟᱲᱟ ᱠᱮᱫᱼᱟ ᱯᱮ ᱟᱣᱹᱨᱤ?
ᱟᱞᱮ ᱟᱞᱮ ᱟᱞᱮ ᱦᱚᱸ ᱚᱱᱠᱟ ᱜᱮ ᱫᱟᱜ ᱡᱟᱹᱯᱩᱫ ᱟᱠᱟᱫ ᱛᱮ ᱾ ᱟᱞᱮ ᱦᱚᱸ ᱡᱚᱢ ᱫᱚᱞᱮ ᱡᱚᱢ ᱵᱟᱲᱟ ᱟᱠᱟᱜᱼᱟ ᱾ ᱟᱞᱮ ᱫᱚ ᱛᱮᱦᱮᱧ ᱫᱚᱞᱮ ᱥᱳᱲᱮ ᱟᱠᱟᱜᱼᱟ ᱾
ᱟᱪᱪᱷᱟ ᱟᱹᱰᱤ ᱱᱟᱯᱟᱭ ᱾
ᱦᱳᱭ, ᱦᱳᱭ ᱟᱹᱞᱩ ᱠᱚ ᱥᱚᱣᱟᱵᱮᱱ ᱠᱚᱜᱮ ᱾
ᱦᱮᱸ ᱦᱮᱸ ᱾
ᱦᱳᱭ ᱾
ᱱᱚᱜ-ᱚ ᱱᱚᱝᱠᱟ ᱢᱟᱹᱭ ᱾ ᱛᱟᱦᱚᱞᱮ ᱛᱮᱦᱮᱧ ᱫᱚ ᱮᱸᱻ ᱱᱚᱣᱟ ᱥᱟᱱᱛᱟᱲ ᱥᱟᱶᱛᱟ ᱨᱮᱱᱟᱜ ᱡᱟᱦᱟᱸ ᱞᱮᱠᱟ ᱦᱟᱱᱟ ᱱᱟᱣᱟ ᱥᱮᱨᱣᱟ ᱨᱮ ᱢᱮᱱᱟᱜ ᱛᱟᱵᱚᱱᱟ, ᱮᱱᱮᱡ ᱥᱮᱨᱮᱧ ᱫᱤᱜᱽ ᱫᱤᱭᱟᱹᱱᱟᱜ ᱚᱱᱟ ᱠᱚ ᱱᱤᱭᱟᱹ ᱞᱟᱝ ᱠᱩᱠ ᱠᱩᱠᱞᱤ ᱨᱚᱯᱚᱲᱟ ᱦᱮᱸ ᱥᱮ ᱾
ᱦᱩᱸ ᱾
ᱟᱢ ᱦᱚᱸ ᱚᱱᱠᱟ ᱠᱩᱠᱞᱤ ᱫᱚᱦᱚ ᱨᱮᱱᱟᱜ ᱪᱮᱥᱴᱟᱭ ᱢᱮ ᱟᱨ ᱤᱧ ᱦᱚᱸ ᱛᱮᱞᱟ ᱮᱢ ᱨᱮᱱᱟᱜ ᱤᱧ ᱨᱤᱠᱟᱹᱭᱟ, ᱤᱧᱦᱚᱸ ᱠᱩᱠᱞᱤᱧ ᱫᱚᱦᱚᱭᱟ ᱾
ᱟᱪᱪᱷᱟ, ᱟᱪᱪᱷᱟ ᱛᱟᱦᱚᱞᱮ ᱤᱧ ᱜᱮ ᱯᱩᱭᱞᱩ ᱨᱤᱧ ᱠᱩᱞᱤᱭᱮᱫ ᱢᱮᱭᱟ ᱦᱮᱸ ᱥᱮ ᱾
ᱦᱮᱸ ᱢᱟ ᱞᱟᱹᱭ ᱛᱟᱞᱟᱝ ᱢᱮ ᱾
ᱦᱩᱸ, ᱦᱮᱸ ᱟᱵᱚ ᱢᱟᱱᱮ ᱫᱚᱝ ᱫᱚ ᱚᱠᱟ ᱨᱮ ᱢᱟᱱᱮ ᱟᱵᱚᱣᱟᱜ ᱫᱚᱝ ᱦᱮᱸ ᱥᱮ
ᱦᱮᱸ,
ᱮᱱᱮᱜ ᱥᱮᱨᱮᱧ ᱚᱱᱟ ᱫᱚᱝ, ᱫᱚᱝ ᱠᱚᱫᱚ ᱢᱟᱱᱮ ᱫᱚᱝ ᱮᱱᱮᱜ ᱠᱚ ᱚᱱᱟ ᱫᱚ ᱚᱠᱟᱨᱮ ᱡᱟᱱᱟᱢ ᱞᱮᱱᱟ?
ᱦᱮᱸ ᱩᱱᱟᱹᱜ ᱴᱟᱜ ᱫᱚ ᱠᱷᱟᱭ ᱵᱟᱹᱧ ᱵᱟᱲᱟᱭᱟ ᱡᱮ ᱚᱠᱟᱨᱮ ᱡᱟᱱᱟᱢ‌ ᱞᱮᱱᱟ ᱛᱤᱱᱟᱹᱜ ᱴᱟᱜ ᱤᱧ ᱟᱸᱡᱚᱢ ᱟᱠᱟᱫᱼᱟ ᱠᱷᱟᱭ ᱩᱱᱟᱹᱜ ᱴᱟᱜ ᱜᱤᱧ ᱞᱟᱹᱭᱟ᱾
ᱫᱚᱝ ᱫᱚ ᱢᱮᱱ ᱠᱷᱟᱭ ᱢᱤᱫᱴᱟᱝ ᱦᱚᱲ, ᱢᱟᱱᱮ ᱨᱟᱹᱥᱠᱟᱹᱛᱮ ᱫᱚᱢᱮ ᱫᱚᱱ ᱫᱚᱱ ᱞᱮᱫᱟᱭ ᱚᱸᱰᱮ ᱠᱷᱚᱱᱟᱜ ᱜᱮ ᱚᱱᱟ ᱫᱚᱝ ᱴᱟᱜ, ᱫᱚ ᱦᱮᱜ ᱟᱠᱟᱱᱟ ᱠᱷᱟᱡ ᱤᱧᱟᱹᱜ ᱡᱟᱦᱟᱸ ᱛᱤᱱᱟᱹᱜ ᱵᱟᱲᱟᱭ᱾
ᱟᱪᱪᱷᱟ,
ᱥᱮ ᱚᱠᱟ ᱞᱮᱠᱟ ᱢᱟᱹᱭ,
ᱦᱮᱸ ᱚᱱᱠᱟ ᱦᱚᱸ ᱴᱷᱤᱠ ᱜᱮᱢ ᱞᱟᱹᱭ ᱠᱟᱜᱼᱟ ᱠᱤᱱᱛᱩ ᱢᱤᱫᱴᱤᱡ ᱢᱟᱱᱮ, ᱮᱸ ᱢᱟᱱᱮ ᱡᱟᱭᱜᱟ ᱨᱮᱱᱟᱜ ᱢᱤᱫᱴᱮᱱ ᱧᱩᱛ ᱛᱩᱢ ᱛᱟᱦᱮᱸ ᱠᱟᱱᱟ ᱟᱪᱪᱷᱟ ᱚᱱᱟ ᱫᱚ ᱱᱟ ᱟᱪᱪᱷᱟ ᱚᱱᱟ ᱫᱚ, ᱚᱱᱟ ᱨᱮᱱᱟᱜ ᱛᱮᱞᱟ ᱫᱚ ᱱᱟᱦᱟᱜ ᱤᱧ ᱞᱟᱹᱭᱮᱜᱼᱟ ᱦᱤᱦᱤᱲᱤ ᱯᱤᱯᱤᱲᱤ ᱨᱮ,
ᱟᱪᱪᱷᱟ,
ᱦᱳᱭ ᱚᱱᱠᱟ ᱵᱟᱠᱚ ᱥᱮᱨᱮᱧᱟᱭ, ᱚᱠᱟᱨᱮ ᱡᱟᱱᱟᱢ ᱞᱮᱱ ᱫᱚᱝ ᱫᱚ ᱚᱠᱟᱨᱮ ᱵᱩᱥᱟᱹᱲ ᱞᱮᱱ, ᱫᱚᱝ ᱫᱚ ᱦᱳᱭ ᱚᱱᱟ ᱥᱮᱨᱮᱧ ᱫᱚᱠᱚ ᱞᱟᱹᱭᱟ, ᱦᱤᱦᱤᱲᱤ ᱨᱮ ᱡᱟᱱᱟᱢ ᱞᱮᱱ ᱫᱚᱝ ᱫᱚ ᱯᱤᱯᱤᱲᱤ ᱨᱮ ᱟᱡᱟᱜ ᱵᱩᱥᱟᱹᱲ ᱞᱮᱱ,
ᱦᱮᱸ ᱴᱷᱤᱠ ᱜᱮᱭᱟ ᱢᱟᱼᱢᱟ ᱤᱧᱦᱚᱸ ᱚᱱᱠᱟᱱᱟᱜ ᱠᱩᱠᱞᱤᱧ ᱫᱚᱦᱚᱭᱮᱫᱟ ᱦᱮᱸᱥᱮ᱾
ᱦᱳᱭ,
ᱟᱨ ᱵᱟᱯᱞᱟ ᱨᱮ, ᱵᱸᱤᱫᱤ ᱜᱟᱱᱟᱜ ᱫᱚ ᱪᱮᱫ ᱠᱚ ᱢᱮᱛᱟᱜ ᱠᱟᱱᱟ?
ᱵᱤᱫᱤ ᱜᱟᱱ ᱵᱸᱤᱫᱤ ᱜᱟᱱᱟᱜ,
ᱦᱮᱸ,
ᱵᱟᱝᱟ ᱚᱱᱟ ᱨᱮᱱᱟᱜ ᱛᱮᱞᱟ ᱫᱚ ᱵᱟᱹᱧ ᱵᱟᱰᱟᱭᱟ᱾
ᱟᱪᱪᱷᱟ ᱵᱟᱯᱞᱟᱨᱮ ᱡᱟᱦᱟᱸ ᱵᱤᱸᱫᱤ ᱜᱮᱱᱟᱜ ᱠᱚ ᱢᱮᱛᱟᱜ ᱠᱟᱱᱟ ᱱᱚᱣᱟ ᱫᱚ ᱠᱷᱟᱡ ᱠᱷᱟᱸᱰᱟ ᱱᱮᱸᱱᱫᱟ᱾
ᱚ ᱠᱷᱟᱸᱰᱟ,
ᱰᱟ ᱞᱩᱜᱽᱲᱤ ᱡᱟᱦᱟᱸ ᱠᱚ ᱢᱮᱱᱮᱜᱼᱟ᱾
ᱚ ᱟᱪᱪᱷᱟ ᱟᱪᱪᱷᱟ᱾
ᱟᱨ ᱟᱨᱚ ᱢᱟ ᱠᱩᱠᱞᱤ ᱫᱚᱦᱚᱭ ᱢᱮ ᱟᱢ,
ᱟᱨᱦᱚᱸ ᱠᱩᱠᱞᱤ, ᱠᱩᱠᱞᱤ ᱫᱚ ᱪᱮᱫ ᱞᱮᱠᱟᱱᱟᱜ ᱤᱧ ᱠᱩᱞᱤ ᱢᱮᱭᱟ?
ᱡᱟᱦᱟᱸ ᱞᱮᱠᱟᱱᱟᱜ ᱜᱮ ᱫᱤᱥᱟᱹ ᱦᱩᱭᱩᱜ ᱠᱟᱱᱟ ᱡᱟᱦᱟᱸ ᱜᱩᱨᱩ ᱜᱚᱝᱠᱮ ᱱᱤᱭᱟᱹ ᱡᱟᱦᱟᱱ ᱱᱤᱭᱟᱹᱜᱮ᱾
ᱟᱪᱪᱷᱟ ᱛᱟᱦᱚᱞᱮ ᱢᱤᱫᱴᱤᱡ ᱜᱩᱨᱩ ᱜᱚᱝᱠᱮ ᱭᱟᱜ ᱢᱤᱫᱴᱤᱡ ᱢᱟᱱᱮ ᱯᱨᱚᱛᱷᱚᱢ ᱚᱠᱟᱴᱟᱜ ᱯᱚᱛᱚᱵᱮ ᱚᱞ ᱞᱮᱜᱼᱟ?
ᱦᱮᱸ ᱟᱭᱟᱜ ᱯᱨᱛᱷᱚᱢ ᱫᱚ ᱚᱠᱟᱴᱟᱜ ᱚᱞ ᱞᱮᱫᱟ, ᱚᱱᱟ ᱫᱚ ᱵᱟᱝ ᱤᱧ ᱢᱮᱱ ᱫᱟᱲᱮᱭᱟᱜ ᱠᱟᱱᱟ ᱢᱮᱱᱠᱷᱟᱱ ᱠᱤᱪᱷᱩᱩᱜᱟᱱ ᱵᱳᱭ ᱨᱮᱱᱟᱜ ᱧᱩᱛᱩᱢ ᱠᱚᱫᱚᱧ ᱞᱟᱹᱭ ᱫᱟᱲᱮᱭᱟᱜᱼᱟ᱾ ᱦᱮᱸᱥᱮ ᱦᱮᱸ ᱡᱮᱢᱚᱱ, ᱫᱟᱲᱮᱜᱮ ᱫᱷᱚᱱ ᱤᱭᱟᱹ ᱛᱟᱯᱚᱨᱮ ᱦᱩᱭᱩᱜ ᱠᱟᱱᱟ ᱵᱤᱫᱩ, ᱪᱚᱱᱫᱟᱱ᱾
ᱦᱮᱸ,
ᱛᱟᱯᱚᱨᱮ ᱦᱚᱲ ᱥᱮᱨᱮᱧ, ᱦᱮᱸᱥᱮ ᱛᱟᱯᱚᱨᱮ, ᱦᱳᱭ ᱚᱱᱠᱟ ᱟᱭᱢᱟ ᱯᱚᱛᱚᱵ ᱜᱮ ᱚᱞ ᱞᱮᱜᱟᱭ ᱢᱮᱱᱠᱷᱟᱱ ᱩᱱᱟᱹᱜ ᱫᱚ ᱩᱭᱦᱟᱹᱨ ᱫᱤᱥᱟᱹ ᱫᱚ ᱵᱟᱝ ᱦᱤᱡᱩᱜ ᱠᱟᱱᱟ᱾
ᱦᱩᱸ ᱟᱪᱪᱷᱟ ᱦᱳᱭ ᱚᱸᱰᱮ ᱫᱟᱫᱟ ᱢᱤᱫᱴᱮᱡ ᱧᱩᱛᱩᱢᱮᱢ ᱞᱟᱹᱭ ᱠᱮᱜᱼᱟ ᱵᱤᱫᱩᱼᱪᱟᱸᱫᱟᱱ ᱚᱱᱟ ᱯᱚᱛᱚᱵ ᱜᱮ ᱯᱳᱭᱞᱳ ᱫᱚᱭ ᱚᱞ ᱞᱮᱫᱟᱭ
ᱟᱪᱪᱷᱟ
ᱦᱳᱭ
ᱛᱟᱯᱚᱨᱮ ᱟᱨᱚ ᱢᱟ ᱠᱩᱠᱞᱤ ᱫᱚᱦᱚᱭ ᱛᱟᱞᱟᱝ ᱢᱮ ᱵᱟᱠᱷᱟᱱ ᱤᱧᱤᱧ ᱫᱚᱦᱚᱭᱮᱫᱼᱟ ᱦᱮᱸᱥᱮ
ᱦᱚᱸᱻᱦᱚᱸᱻ
ᱚᱱᱮ ᱠᱩᱠᱞᱤ ᱫᱚ ᱦᱩᱭᱩᱜ ᱠᱟᱱᱟ ᱵᱟᱯᱞᱟ ᱨᱮ ᱥᱮᱸᱜᱮᱞ ᱥᱩᱥᱩᱨ ᱵᱟᱸᱠ ᱫᱚ ᱚᱠᱚᱭ ᱠᱚ ᱢᱮᱛᱟ ᱠᱚ ᱠᱟᱱᱟ᱾
ᱥᱮᱸᱜᱮᱞ ᱥᱩᱥᱩᱨ ᱵᱟᱸᱠ
ᱦᱮᱸ
ᱵᱟᱹᱨᱭᱟᱹᱛ ᱠᱚᱥᱟ
ᱵᱟᱝ ᱱᱚᱣᱟ ᱫᱚ ᱟᱠᱷᱟᱡ ᱜᱟᱛᱮ ᱠᱩᱲᱤ ᱦᱩᱭᱩᱜᱼᱟ᱾
ᱚ ᱜᱟᱛᱮ ᱠᱩᱲᱤ
ᱦᱮᱸ ᱚᱱᱮ ᱠᱷᱟᱡ ᱠᱚ ᱢᱮᱱᱟ
ᱟᱪᱪᱷᱟ ᱤᱧ ᱫᱚ ᱱᱷᱟᱜ ᱩᱱᱟᱹᱜ ᱵᱟᱯᱞᱟ ᱨᱮᱱᱟᱜ ᱫᱚ ᱱᱷᱟᱜ ᱵᱟᱹᱧ ᱵᱟᱲᱟᱭᱟ ᱚᱱᱟ ᱠᱷᱟᱹᱛᱤᱨ ᱵᱟᱯᱞᱟ ᱨᱮᱱᱟᱜ ᱫᱚ ᱰᱷᱮᱨ ᱠᱩᱠᱞᱤ ᱫᱚ ᱱᱟᱦᱟᱸᱜ ᱵᱟᱹᱧ ᱫᱚᱦᱚᱭᱮᱜᱼᱟ ᱤᱧᱫᱚ ᱢᱟᱱᱮ ᱚᱠᱟᱴᱟᱜ ᱩᱭᱦᱟᱹᱨ ᱦᱤᱡᱩᱜ ᱠᱟᱱ ᱛᱤᱧᱟᱹ ᱚᱱᱟᱴᱟᱜ ᱜᱮ ᱱᱟᱦᱟᱜ ᱤᱧ ᱠᱩᱞᱤᱭᱮᱫ ᱢᱮᱭᱟ ᱦᱮᱸᱥᱮ ᱚᱱᱟ ᱮᱸ ᱥᱟᱠᱨᱟᱛ ᱨᱮ ᱵᱮᱡᱷᱟ ᱵᱮᱡᱷᱟ ᱛᱩᱧ ᱦᱩᱭᱩᱜ ᱜᱮᱭᱟ ᱛᱚ ᱟᱯᱮᱥᱮᱫ
ᱦᱮᱸ ᱦᱮᱸ ᱦᱮᱸ ᱦᱩᱭᱩᱜ ᱜᱮᱭᱟ᱾
ᱚᱱᱟ ᱚᱱᱟ ᱚᱱᱟ ᱠᱟᱭᱨᱟ ᱫᱟᱨᱮ ᱠᱟᱭᱨᱟ ᱫᱟᱨᱮ ᱜᱮᱛᱚ ᱠᱚ ᱵᱤᱫᱟ ᱚᱱᱟ ᱚᱠᱚᱭᱮ ᱚᱠᱚᱭᱮ ᱚᱠᱚᱭᱮ ᱵᱤᱫᱟᱭ ᱚᱱᱟ
ᱦᱮᱸ ᱱᱚᱣᱟ ᱫᱚ ᱢᱟᱺᱡᱷᱤ ᱦᱟᱲᱟᱢ ᱦᱟᱸᱠᱷᱟᱡ ᱮ ᱵᱤᱫᱟ
ᱚ ᱟᱪᱪᱷᱟ ᱳᱦ ᱟᱞᱮ ᱥᱮᱫ ᱦᱚᱸ ᱦᱚᱭ ᱢᱟᱺᱡᱷᱤ ᱦᱟᱲᱟᱢ ᱜᱮ ᱵᱤᱫᱟᱭ
ᱦᱮᱸ ᱟᱨ ᱢᱟᱹᱭ ᱛᱟᱦᱚᱞᱮ ᱟᱨᱦᱚ ᱠᱩᱠᱞᱤᱭᱮᱫ ᱢᱮᱭᱟᱹᱧ ᱦᱮᱸᱥᱮ
ᱦᱮᱸ
ᱡᱚᱜᱽ ᱢᱟᱺᱡᱷᱤᱭᱟᱜ ᱠᱟᱹᱢᱤ ᱫᱚ ᱪᱮᱫ ᱛᱟᱭ
ᱡᱚᱜᱽ ᱢᱟᱺᱡᱷᱤᱭᱟᱜ ᱠᱟᱹᱢᱤ ᱫᱚ ᱚᱱᱟ ᱵᱟᱯᱞᱟ ᱠᱚᱨᱮᱱᱟᱜ ᱠᱟᱹᱢᱤᱭᱟᱭ
ᱦᱮᱸ ᱟᱨᱚ ᱚᱱᱟ ᱵᱚᱫᱚᱞ ᱛᱮ
ᱚᱱᱟ ᱵᱚᱫᱚᱞ ᱛᱮ ᱡᱚᱜᱽ ᱢᱟᱺᱡᱷᱤᱭᱟᱜ ᱠᱟᱹᱢᱤ ᱫᱚ ᱤᱱᱟᱹᱜᱤᱧ ᱵᱟᱲᱟᱭᱟ ᱢᱟᱱᱮ ᱡᱚᱜᱽ ᱢᱟᱺᱡᱷᱤ ᱫᱚ ᱢᱟᱱᱮ ᱵᱟᱯᱞᱟ ᱠᱚᱨᱮᱱᱟᱜ ᱜᱮ ᱡᱟᱹᱥᱛᱤ ᱢᱟᱱᱮ ᱢᱟᱱᱮ ᱵᱟᱯᱞᱟ ᱠᱚᱨᱮᱱᱟᱜ ᱜᱮ ᱡᱷᱚᱛᱚ ᱟᱡᱜᱮᱭ ᱠᱟᱹᱢᱤᱭᱟ ᱪᱮᱫ ᱞᱮᱠᱟ ᱦᱩᱭᱩᱜᱼᱟ᱾ ᱵᱟᱝ ᱦᱩᱭᱩᱜᱼᱟ?
ᱦᱮᱸ ᱟᱞᱮ ᱥᱮᱫ ᱫᱚ ᱵᱟᱝᱠᱷᱟᱡ ᱦᱩᱭᱩᱜ ᱠᱟᱱᱟ ᱡᱮ ᱡᱚᱜᱽ ᱢᱟᱺᱡᱷᱤᱭᱟᱜ ᱠᱟᱹᱢᱤ ᱫᱚ ᱦᱩᱭᱩᱜ ᱠᱟᱱᱟ᱾ ᱰᱟᱺᱜᱩᱣᱟᱹ ᱠᱚᱲᱟ ᱟᱨ ᱰᱟᱺᱜᱩᱣᱟᱹ ᱠᱩᱲᱤ ᱜᱤᱫᱽᱨᱟᱹ ᱦᱟᱸᱜᱠᱷᱟᱡ ᱧᱮᱞ ᱧᱮᱯ ᱢᱟᱱᱮ ᱧᱮᱞ ᱨᱮᱱᱟᱜ ᱫᱟᱭᱤᱛᱭᱚ ᱠᱟᱱ ᱛᱟᱭᱟ ᱟᱸᱜᱤᱵᱷᱟᱨ ᱠᱟᱱ ᱛᱟᱭᱟ ᱦᱟᱸᱜᱠᱷᱟᱡ ᱚᱱᱮ ᱥᱮᱫᱟᱭ ᱨᱮᱠᱚ ᱞᱟᱹᱭ ᱠᱮᱜᱼᱟ ᱦᱟᱸᱴ ᱯᱟᱛᱟᱭ ᱤᱫᱤ ᱠᱚᱣᱟᱭ ᱵᱮᱥ ᱛᱮ ᱤᱫᱤ ᱠᱚᱣᱟᱭ ᱟᱨᱮ ᱟᱹᱜᱩ ᱠᱚᱣᱟ ᱱᱚᱜᱼᱚᱭ ᱱᱚᱝᱠᱟ
ᱟᱪᱷᱟ ᱚ ᱟᱪᱪᱷᱟ ᱦᱚᱭ ᱦᱳᱭ ᱴᱷᱤᱠ ᱠᱟᱛᱷᱟ ᱜᱮ ᱚᱱᱠᱟ ᱜᱮ ᱦᱩᱭᱩᱜ ᱜᱮᱭᱟ ᱵᱟᱹᱧ ᱞᱟᱹᱭ ᱫᱟᱲᱮᱭᱟᱜ ᱠᱟᱱ ᱛᱟᱦᱮᱸᱫᱼᱟ ᱛᱮᱞᱟ ᱦᱮᱸ ᱫᱟᱫᱟ ᱟᱨ ᱟᱢ ᱪᱮᱫ ᱠᱚ ᱠᱩᱠᱞᱤᱢ ᱩᱭᱦᱟᱹᱨᱮᱜᱼᱟ᱾
ᱦᱮᱸ ᱠᱩᱠᱞᱤ ᱫᱚ ᱦᱩᱭᱩᱜ ᱠᱟᱱᱟ ᱮᱸᱜ ᱮᱸ ᱟᱵᱚᱣᱟᱜ ᱚᱞ ᱪᱤᱠᱤ ᱫᱚ ᱛᱤᱥ ᱛᱮ, ᱮᱸ ᱛᱤᱥ ᱛᱮᱭᱟᱨ ᱞᱮᱱᱟ?
ᱮᱸᱜ ᱮᱸ ᱩᱱᱤᱥᱥᱚ
ᱦᱮᱞᱳ
ᱦᱮᱸ ᱫᱟᱫᱟ ᱟᱸᱡᱚᱢᱚᱜ ᱠᱟᱱᱟ?
ᱦᱮᱸ᱾
ᱞᱟᱹᱭᱮᱜ-ᱤᱧ ᱩᱱᱤᱥᱥᱚ ᱥᱟᱛᱟᱥ ᱥᱟᱞᱨᱮ᱾
ᱵᱟᱝ ᱦᱟᱸᱜ‌ ᱠᱷᱟᱡ ᱱᱚᱣᱟ ᱨᱮᱱᱟᱜ ᱛᱮᱞᱟ ᱫᱚ ᱦᱩᱭᱩᱜ ᱠᱟᱱᱟ ᱩᱱᱤᱥᱥᱚ ᱯᱚᱸᱪᱤᱥ ᱥᱟᱞ ᱨᱮ᱾
ᱚ, ᱟᱪ
ᱟᱫᱚ ᱦᱟᱸᱜ ᱠᱷᱟᱡ
ᱦᱳᱭ ᱚᱱᱟᱜᱮ ᱵᱟᱹᱧ ᱵᱟᱨᱭᱟᱧ ᱩᱭᱦᱟᱹᱨ ᱞᱮᱜ-ᱟ ᱚᱱᱟ ᱵᱟᱹᱧ ᱴᱷᱤᱠᱟᱹ ᱫᱟᱲᱮᱭᱟᱜ ᱠᱟᱱᱟ ᱦᱳᱭ᱾
ᱦᱳᱭ᱾ ᱪᱚᱨᱪᱟ ᱵᱟᱱᱩᱜ-ᱟᱛᱚ ᱦᱟᱸᱜ ᱠᱷᱟᱡ᱾
ᱦᱩᱸ᱾
ᱚᱱᱟ ᱠᱷᱟᱹᱤᱨ ᱛᱮ ᱦᱟᱸᱜ ᱠᱷᱟᱡ ᱵᱟᱝ ᱫᱤᱥᱟᱹᱜ ᱠᱟᱱᱟ ᱦᱮᱸ ᱥᱮ᱾
ᱦᱳᱭ᱾ ᱛᱟᱦᱞᱮ ᱚᱞᱪᱤᱠᱤ ᱛᱟᱵᱚᱱ ᱫᱚ ᱚᱠᱚᱭ ᱵᱮᱱᱟᱣ ᱞᱮᱜ-ᱟ?
ᱦᱮᱸ ᱱᱚᱣᱟ ᱚᱞᱪᱤᱠᱤ ᱫᱚᱭ ᱵᱮᱱᱟᱣ ᱞᱮᱫ ᱛᱟᱵᱚᱱᱟ ᱟᱵᱚᱭᱤᱡ ᱜᱩᱨᱩ ᱜᱚᱝᱠᱮ ᱯᱚᱱᱰᱤᱛ ᱨᱚᱜᱷᱩᱱᱟᱛᱷ ᱢᱩᱨᱢᱩ᱾
ᱚᱻ ᱩᱝᱠᱩᱣᱟᱜ ᱢᱟᱱᱮ ᱟᱹᱛᱩ ᱫᱤᱥᱚᱢ ᱛᱟᱠᱚ ᱫᱚ ᱚᱠᱟᱨᱮ ᱛᱟᱦᱮᱸ ᱠᱟᱱᱟ?
ᱦᱮᱸ ᱟᱠᱚᱣᱟᱜ ᱟᱛᱳ ᱫᱤᱥᱚᱢ ᱫᱚ ᱦᱩᱭᱩᱜ ᱠᱟᱱᱟ ᱰᱟᱦᱟᱨᱰᱤ ᱦᱟᱸᱜ ᱠᱷᱟᱡ ᱚᱱᱟ ᱫᱚ ᱢᱚᱭᱩᱨᱵᱷᱚᱸᱡᱽ ᱡᱮᱞᱟ ᱨᱮᱱᱟᱜ ᱩᱲᱤᱥᱥᱟ ᱥᱴᱮᱹᱴ ᱦᱮᱸ ᱥᱮ᱾
ᱦᱟᱸ᱾
ᱟᱨ ᱛᱟᱦᱞᱮ ᱢᱟᱭ ᱮᱸ ᱛᱚ ᱤᱭᱟᱹ ᱯᱚᱱᱰᱤᱛ ᱨᱩᱜᱷᱩᱱᱟᱛᱽ ᱢᱩᱨᱢᱩ, ᱢᱩᱨᱢᱩ ᱜᱚᱝᱠᱮ ᱛᱟᱠᱤᱱᱟᱜ ᱢᱟᱱᱮ ᱪᱷᱟᱹᱴᱤᱭᱟᱹᱨ ᱧᱩᱛᱩᱢ ᱫᱚ ᱪᱮᱫ ᱛᱟᱦᱮᱸ ᱞᱮᱱᱟ ᱞᱟᱹᱭ ᱫᱟᱲᱮᱜ-ᱟᱢ?
ᱮᱸᱜ, ᱱᱟᱥᱮ ᱱᱟᱜ ᱤᱧ ᱩᱭᱦᱟᱹᱨᱮᱜ-ᱟ ᱟᱫᱚ ᱠᱟᱱᱟ ᱥᱮ ᱵᱟᱝ ᱮᱸ ᱪᱩᱱᱩ ᱢᱩᱨᱢᱩ᱾
ᱦᱮᱸ ᱦᱮᱸ ᱟᱨ ᱛᱟᱦᱞᱮ ᱡᱚᱱᱚ ᱢᱩᱨᱢᱩᱣᱟᱜ ᱧᱩᱛᱩᱢ ᱛᱟᱦᱮᱸ ᱞᱮᱱ ᱛᱟᱭᱟ ᱪᱩᱱᱩ ᱪᱩᱱᱩ ᱢᱩᱨᱢᱩ ᱧᱩᱛᱩᱢ ᱛᱟᱦᱮᱸ ᱞᱮᱱᱛᱟᱭᱟ, ᱢᱮᱱᱠᱷᱟᱱ ᱨᱚᱜᱷᱩᱱᱟᱛᱷ ᱢᱩᱨᱢᱩ ᱪᱤᱠᱟᱹᱛᱮ ᱦᱮᱡ ᱠᱟᱱᱟ ᱱᱚᱣᱟ ᱨᱮᱱᱟᱜ ᱠᱟᱹᱴᱤᱡ ᱱᱟᱜᱟᱢᱮᱢ ᱞᱟᱹᱭ ᱫᱟᱲᱮᱭᱟᱜ-ᱟ?
ᱨᱩᱜᱷᱩᱱᱟᱛᱷ ᱢᱩᱨᱢᱩ ᱫᱚ ᱪᱤᱠᱟᱹᱛᱮ? ᱵᱟᱝᱟ ᱱᱚᱣᱟ ᱨᱮᱱᱟᱜ ᱱᱟᱜᱟᱢ ᱵᱟᱹᱧ ᱵᱟᱲᱟᱭᱟ᱾
ᱟᱪᱪᱷᱟ ᱛᱟᱦᱞᱮ ᱤᱧ ᱚᱠᱟ ᱞᱮᱠᱟᱧ ᱦᱮᱸ, ᱤᱧ ᱚᱠᱟ ᱞᱮᱠᱟᱧ ᱵᱟᱰᱟᱭᱟ ᱠᱟᱺᱡ ᱤᱧ ᱞᱟᱹᱭ ᱥᱟᱰᱮᱭᱮᱜ-ᱟ, ᱦᱮᱸ ᱥᱮ?
ᱦᱩᱸ᱾
ᱡᱮᱢᱚᱱ ᱤᱭᱟᱹ ᱩᱱᱤ ᱡᱟᱦᱟᱸᱭ ᱜᱩᱨᱩ ᱜᱚᱝᱠᱮ ᱩᱱ ᱫᱚ ᱠᱟᱹᱴᱤᱡ ᱨᱮᱢᱟ ᱫᱚᱢᱮ ᱩᱱᱤ ᱫᱚᱭ ᱨᱟᱜᱽ ᱛᱟᱦᱮᱸᱡ-ᱟ᱾ ᱨᱟᱜᱮᱜ ᱠᱷᱟᱱᱮ ᱟᱫᱚ ᱤᱭᱟᱹ ᱟᱡ ᱟᱭᱩ ᱟᱡ ᱵᱟ ᱛᱟᱹᱠᱤᱱ ᱢᱟ ᱚᱵᱟᱠ ᱨᱮᱠᱤᱱ ᱯᱟᱲᱟᱣᱱᱟ᱾ ᱛᱟᱦᱞᱮ ᱢᱮᱫᱴᱟᱝ ᱚᱡᱷᱟ ᱴᱷᱮᱱ ᱠᱤᱱ ᱤᱫᱤ ᱠᱮᱫᱮᱭᱟ᱾ ᱟᱫᱚᱭ ᱞᱟᱹᱭᱫᱟ ᱱᱩᱭ ᱜᱤᱫᱽᱨᱟᱹ ᱫᱚ ᱧᱩᱛᱩᱢ ᱨᱮ ᱯᱨᱚᱵᱞᱮᱢ ᱢᱮᱱᱟᱜ ᱛᱟᱭᱟ᱾ ᱚᱱᱮ ᱧᱩᱛᱩᱢ ᱨᱮ ᱮᱴᱠᱮᱴᱚᱬᱮ ᱢᱮᱱᱟᱜ ᱛᱟᱭᱟ ᱧᱩᱛᱩᱢ ᱵᱚᱫᱚᱞ ᱛᱟᱭ ᱦᱩᱭᱩᱜ-ᱟ᱾ ᱟᱫᱚ ᱚᱱᱟ ᱩᱱᱤ ᱚᱡᱷᱟᱣᱟᱜ ᱧᱩᱛᱩᱢ ᱜᱮᱠᱚ ᱮᱢᱟ ᱫᱮᱭᱟ ᱨᱚᱜᱷᱩᱱᱟᱛᱷ ᱫᱚ ᱦᱟᱸᱜ ᱠᱷᱟᱡ᱾ ᱟᱫᱚ ᱚᱱᱟᱛᱮ ᱨᱚᱜᱷᱩᱱᱟᱛᱷ ᱢᱩᱨᱢᱩ ᱦᱟᱸᱜ ᱠᱷᱟᱡ ᱚᱱᱟ ᱧᱩᱛᱩᱢ ᱛᱟᱭ ᱫᱚ᱾ ᱟᱨ ᱯᱚᱱᱰᱤᱛ ᱢᱟ ᱱᱚᱣᱟ ᱚᱞᱪᱤᱠᱤ ᱛᱮᱭᱟᱨ ᱠᱷᱟᱛᱤᱨ ᱛᱮ ᱦᱟᱸᱜ ᱠᱷᱟᱡ ᱱᱚᱣᱟ ᱯᱚᱱᱰᱤᱛ ᱤᱭᱟᱹ ᱫᱚᱭ ᱧᱟᱢᱟᱠᱟᱫᱟ᱾
ᱧᱩᱛᱩᱢ ᱫᱚ᱾ ᱚ, ᱟᱪᱪᱷᱟ ᱟᱹᱰᱤ ᱟᱹᱰᱤ ᱡᱚᱛᱷᱟᱛᱟᱜ ᱜᱤᱧ ᱵᱟᱲᱟᱭ ᱧᱟᱢ ᱠᱮᱜ-ᱟ᱾
ᱦᱮᱸ᱾
ᱦᱳᱭ ᱚᱱᱟ ᱫᱚ ᱵᱟᱹᱧ ᱵᱟᱲᱟᱭ ᱛᱟᱦᱮᱸᱫ
ᱦᱮᱸ ᱢᱟᱹᱭ
ᱟᱪᱪᱷᱟ ᱫᱟᱫᱟ ᱛᱟᱞᱦᱮ ᱮ ᱯᱚᱱᱰᱤᱛ ᱨᱚᱜᱷᱩᱱᱟᱛᱷ ᱢᱩᱨᱢᱩᱻ ᱛᱟᱹᱠᱤᱱᱟᱜ ᱟᱡ ᱵᱟᱵᱟ ᱟᱭᱳᱼᱵᱟᱵᱟᱦᱟᱜ ᱧᱩᱛᱩᱢ ᱠᱟᱹᱴᱤᱡ ᱞᱟᱹᱭᱟᱹᱧ ᱢᱮᱥᱮ
ᱦᱮᱸ ᱟᱠᱷᱟᱡ ᱱᱚᱜᱼᱚᱭ ᱤᱭᱟᱹ ᱯᱚᱱᱰᱤᱛ ᱨᱚᱜᱷᱩᱱᱟᱛᱷ ᱢᱩᱨᱢᱩ ᱜᱚᱢᱠᱮ ᱛᱟᱹᱠᱤᱱ ᱟᱯᱟᱛ ᱧᱩᱛᱩᱢ ᱫᱚ ᱛᱟᱦᱮᱸ ᱠᱟᱱ ᱛᱟᱭᱟ ᱱᱚᱱᱫᱚᱞᱟᱞ ᱢᱩᱨᱢᱩ ᱟᱨ ᱮᱸᱜᱟᱛ ᱧᱩᱛᱩᱢ ᱫᱚ ᱛᱟᱦᱮᱸᱞᱱ ᱛᱟᱭᱟ ᱥᱚᱞᱢᱟ ᱟᱠᱷᱟᱡ
ᱟᱪᱪᱷᱟ ᱚ
ᱟᱨᱚ ᱢᱟᱹᱭ ᱚᱱᱠᱟᱱᱟᱜ ᱠᱩᱠᱤᱞᱤᱧ ᱫᱚᱦᱚᱭ ᱫᱟ ᱦᱮᱸ ᱥᱮ
ᱦᱚᱸ
ᱥᱟᱠᱨᱟᱛ ᱯᱚᱨᱚᱵᱽ ᱨᱮᱫᱚ ᱪᱮᱫ ᱵᱚᱱ ᱮᱱᱮᱡᱽ ᱜᱮᱭᱟ?
ᱥᱟᱠᱨᱟᱛ ᱨᱮ ᱮᱸ ᱵᱩᱲᱤ ᱵᱩᱲᱦᱤ ᱜᱟᱹᱲᱤ
ᱦᱳᱭ ᱚᱱᱟ ᱵᱚᱫᱚᱞ ᱛᱮ ᱟᱨᱚ ᱚᱱᱟ ᱥᱮᱫᱟᱭ ᱠᱚ ᱮᱱᱮᱡ ᱛᱟᱦᱤᱡᱼᱟ ᱱᱮᱛᱟᱨ ᱫᱚ ᱵᱟᱝᱠᱚ ᱮᱱᱮᱡ ᱫᱟᱛᱚ ᱚᱱᱟ ᱠᱷᱟᱛᱤᱨ ᱛᱮ ᱵᱟᱝ ᱧᱮᱞᱚᱜ ᱠᱟᱱᱟ
ᱟᱞᱮ ᱥᱮᱫ ᱟᱞᱮ ᱤᱧᱢᱟ ᱚᱱᱟᱜᱤᱧ ᱧᱮᱞ ᱠᱟᱜᱼᱟ ᱟᱨ ᱩᱱᱠᱩ ᱜᱟᱹᱰᱤ ᱠᱚᱠᱚ ᱟᱥᱮᱱ ᱠᱚᱣᱟ ᱟᱨ ᱮᱱᱮᱡ ᱢᱟ ᱵᱟᱹᱧ ᱴᱷᱤᱠᱟᱹᱭᱮᱫᱼᱟ ᱦᱳᱭ ᱟᱨ ᱚᱱᱟ ᱪᱷᱟᱲᱟ ᱮᱱᱮᱡ ᱢᱟ ᱵᱟᱹᱧ ᱴᱷᱤᱠᱟᱹᱭᱮᱫᱼᱟ ᱫᱟᱫᱟ ᱟᱢ ᱡᱩᱫᱤᱢ ᱵᱟᱲᱟᱭ ᱠᱷᱟᱡ ᱠᱟᱹᱴᱤᱡ ᱞᱟᱹᱭᱟᱹᱧ ᱢᱮ
ᱱᱚᱣᱟ ᱫᱚ ᱦᱟᱸᱜ ᱠᱷᱟᱡ ᱮᱱᱮᱡ ᱛᱟᱦᱤᱡᱼᱟ ᱠᱚ ᱞᱟᱜᱽᱲᱮ ᱠᱚ ᱮᱱᱮᱡ ᱛᱟᱦᱮᱸᱜᱼᱟ ᱞᱟᱦᱟ ᱛᱮᱫᱚ
ᱚ ᱦᱳᱭ ᱱᱚᱣᱟ ᱢᱟ ᱱᱤᱛᱚᱜ ᱢᱟ ᱦᱟᱯᱤᱫ ᱪᱟᱵᱟᱜ ᱠᱟᱱᱟ
ᱦᱩᱸ
ᱟᱨ ᱟᱯᱮ ᱥᱮᱫ ᱫᱚ ᱧᱮᱞᱚᱜ ᱠᱟᱱᱟ ᱥᱮ ᱱᱚᱣᱟ ᱮᱱᱮᱡᱽ ᱮᱱᱮᱡᱽ ᱮᱜ
ᱧᱮᱞ ᱫᱚ ᱧᱮᱞᱚᱜ ᱠᱟᱱ ᱜᱮᱭᱟ ᱴᱩᱠ ᱴᱟᱠ ᱵᱮᱥᱤ ᱫᱚ ᱵᱟᱝ ᱟᱠᱷᱟᱡ
ᱚ ᱦᱳᱭ ᱟᱞᱮᱥᱮᱫ ᱫᱚᱻ ᱵᱟᱝᱞᱮᱠᱟ ᱜᱮ ᱠᱷᱟᱹᱞᱤ ᱩᱱᱠᱩ ᱜᱟᱺᱲᱤ ᱠᱚᱜᱮ ᱠᱚ ᱟᱥᱮᱱ ᱠᱚᱣᱟ ᱵᱩᱲᱦᱤ ᱜᱟᱺᱲᱤ ᱠᱚ ᱠᱚ ᱮᱱᱮᱡᱟ
ᱦᱮᱸ ᱦᱮᱸ
ᱦᱳᱭ ᱤᱱᱟᱹ ᱠᱚᱜᱮ
ᱦᱮᱸ
ᱦᱳᱭ ᱢᱟᱱᱮ ᱱᱚᱣᱟ ᱫᱚ ᱢᱟᱱᱮ ᱵᱟᱲᱟᱭ ᱜᱮ ᱵᱟᱝ ᱛᱟᱦᱮᱸᱜ ᱠᱟᱱ ᱛᱤᱧᱟᱹ ᱡᱮ ᱞᱟᱜᱽᱲᱮ ᱦᱚᱸᱠᱚ ᱮᱱᱮᱡᱟ ᱢᱮᱱᱛᱮ
ᱦᱮᱸ ᱡᱮ ᱡᱮᱢᱚᱱ ᱡᱟᱭᱜᱟ ᱨᱮ ᱟᱠᱷᱟᱡ
ᱦᱳᱭ
ᱛᱟᱞᱦᱮ ᱢᱟᱹᱭ ᱟᱨᱚ ᱠᱩᱠᱞᱤᱧ ᱫᱚᱦᱚᱭᱮᱫᱟ ᱦᱮᱸᱥᱮ
ᱦᱚᱸ
ᱜᱚᱜ ᱜᱚᱡ ᱦᱚᱲ ᱫᱚ ᱚᱠᱟ ᱨᱮᱠᱚ ᱤᱫᱤ ᱠᱚᱣᱟ?
ᱜᱚᱡ ᱦᱚᱲ ᱚᱠᱟ ᱨᱮᱠᱚ ᱤᱫᱤ ᱠᱚᱣᱟ ᱥᱚᱥᱟᱱ ᱥᱚᱥᱟᱱ ᱛᱮ
ᱦᱮᱸ ᱡᱟᱦᱟᱸ ᱫᱚ ᱢᱟᱲᱜᱷᱟᱴᱤ ᱵᱚᱱ ᱢᱮᱱᱮᱫᱼᱟ ᱦᱮᱸᱥᱮ
ᱦᱳᱭ
ᱟᱫᱚ ᱩᱱᱠᱩ ᱜᱚᱡ ᱦᱚᱲ ᱤᱫᱤ ᱚᱠᱛᱚ ᱚᱱᱮ ᱫᱚ ᱵᱷᱟᱹᱴᱤ ᱨᱮᱫᱚ ᱚᱠᱟ ᱥᱮᱫ ᱠᱚ ᱥᱟᱢᱟᱝ ᱠᱚᱣᱟ ᱢᱟᱱᱮ ᱚᱠᱟᱥᱮᱫ ᱵᱚᱦᱚᱜ ᱠᱚ ᱫᱚᱦᱚᱭ ᱛᱟᱠᱚᱣᱟ?
ᱦᱩᱸ ᱚᱠᱟ ᱥᱮᱫ ᱢᱟᱱᱮ ᱚᱠᱟ ᱥᱮᱫ ᱵᱚᱱ ᱵᱚᱦᱚᱜ ᱠᱟᱛᱮ ᱵᱚᱦᱚᱜ
ᱦᱮᱸ ᱦᱮᱸ ᱦᱮᱸ
ᱫᱚᱠᱷᱤᱱ ᱫᱷᱟᱨᱮ
ᱦᱮᱸ ᱱᱚᱣᱟ ᱫᱚ ᱚᱱᱟᱜᱮ ᱦᱩᱭᱩᱜ ᱠᱟᱱᱟ᱾ ᱫᱚᱠᱠᱷᱤᱱ ᱱᱟᱠᱷᱟ ᱫᱷᱟᱨᱮ ᱜᱮ ᱦᱟᱜ ᱠᱷᱟᱡ
ᱦᱳᱭ
ᱟᱨᱚ ᱢᱟᱹᱭ ᱢᱟ ᱟᱢ ᱥᱮᱫ ᱠᱷᱚᱱᱟᱜ ᱠᱩᱠᱞᱤ ᱫᱚᱦᱚᱭ ᱢᱮ
ᱟᱪᱪᱷᱟ ᱚᱩ ᱦᱩᱸ ᱪᱮᱫ ᱠᱩᱠᱞᱤᱧ ᱫᱚᱦᱚᱭᱟ?
ᱛᱟᱦᱮᱞᱮ ᱤᱧ ᱠᱩᱠᱞᱤᱭᱮᱫ ᱢᱮᱭᱟ ᱦᱮᱸᱥᱮ ᱥᱚᱨᱦᱟᱭ ᱠᱟᱛᱷᱟ ᱫᱚ ᱚᱠᱟ ᱠᱷᱚᱱᱟᱜ ᱦᱮᱸᱡ ᱟᱠᱟᱱᱟ?
ᱥᱚᱦᱚᱨᱟᱭ ᱠᱟᱛᱷᱟ ᱫᱚ ᱥᱟᱨᱦᱟᱣ ᱠᱷᱚᱡ
ᱦᱮᱸ ᱮᱠᱫᱚᱢ ᱱᱚᱣᱟ ᱨᱮᱱᱟᱜ ᱡᱚᱛᱷᱟᱛ ᱛᱮᱞᱟ ᱫᱚ ᱥᱟᱨᱦᱟᱣ ᱠᱷᱚᱱᱟᱜ ᱜᱮ ᱥᱚᱨᱦᱟᱭ ᱠᱟᱛᱷᱟ ᱫᱚ ᱦᱮᱸᱡ ᱠᱟᱱᱟ᱾
ᱟᱪᱪᱷᱟ ᱟᱪᱪᱷᱟ ᱡᱚᱠᱷᱚᱱ ᱥᱚᱨᱦᱟᱭ ᱨᱮᱱᱟᱜ ᱮᱢ ᱞᱟᱹᱭ ᱠᱮᱜ-ᱟ ᱛᱟᱦᱚᱞᱮ ᱤᱧᱦᱚᱸ ᱢᱤᱫᱴᱤᱡ ᱠᱩᱠᱞᱤᱧ ᱫᱚᱦᱚᱭᱮᱫ-ᱟ ᱥᱚᱨᱦᱟᱭ ᱨᱮᱱᱟᱜ ᱠᱷᱚᱡ ᱜᱮ ᱥᱚᱦᱨᱟᱭ ᱨᱮᱫᱚ ᱢᱟᱱᱮ ᱚᱠᱚᱭᱟᱜ ᱯᱚᱨᱚᱵᱽ ᱢᱟᱱᱮ ᱚᱠᱚᱭᱟᱜ ᱯᱚᱨᱚᱵᱽ ᱤᱫᱤ ᱠᱟᱛᱮᱜ ᱵᱚᱱ ᱠᱚᱨᱟᱣ ᱜᱮᱭᱟ ᱢᱟᱱᱮ ᱚᱠᱚᱭ ᱠᱚ ᱞᱟᱹᱜᱤᱫ
ᱦᱮᱸ ᱥᱚᱨᱦᱟᱭ ᱠᱚᱫᱚ ᱡᱟᱦᱟᱸᱭ ᱢᱟᱱᱮ ᱢᱮᱥᱨᱟᱧ ᱠᱚ ᱫᱤᱫᱤ ᱠᱚ ᱦᱮᱸᱥᱮ ᱡᱷᱚᱛᱚ ᱢᱟᱱᱮ ᱠᱷᱚᱡ ᱠᱚᱣᱟ ᱵᱚᱱ ᱚᱱᱟ ᱦᱤᱥᱟᱹᱵ ᱛᱮ ᱵᱟᱠᱷᱟᱡ